ᱜᱮ ᱜᱚᱢᱠᱮ᱾
ᱦᱮᱸ ᱜᱚᱝᱠᱮ ᱡᱚᱦᱟᱨ ᱜᱮ ᱞᱟᱹᱭ ᱫᱟᱹᱧ ᱨᱚᱲ ᱜᱚᱝᱠᱮ ᱴᱷᱤᱠ ᱴᱷᱟᱠ ᱟᱸᱡᱚᱢᱚᱜ ᱠᱟᱱᱟ?
ᱦᱮᱸ ᱜᱚᱝᱠᱮ ᱟᱹᱰᱤ ᱵᱷᱤᱛᱨᱤ ᱨᱮ ᱟᱸᱡᱚᱢᱚᱜ ᱠᱟᱱᱟ᱾
ᱦᱮᱸ ᱜᱚᱝᱠᱮ ᱱᱤᱛᱚᱜ ᱴᱷᱤᱠ ᱴᱷᱟᱠ ᱟᱸᱡᱚᱢᱚᱜ ᱠᱟᱱᱟ᱾
ᱦᱮᱸ ᱜᱚᱝᱠᱮ ᱟᱸᱡᱚᱢᱚᱜ ᱠᱟᱱ ᱜᱮᱭᱟ᱾
ᱡᱚᱢ ᱵᱟᱲᱟ ᱠᱚᱫᱚ ᱦᱩᱭ ᱱᱟ ᱥᱮ ᱵᱟᱝ?
ᱡᱚᱢ ᱵᱟᱲᱟ ᱠᱟᱛᱮᱫ ᱡᱤᱨᱟᱹᱣ ᱵᱟᱲᱟ ᱦᱩᱭ ᱠᱟᱱᱟ ᱜᱚᱝᱠᱮ, ᱟᱯᱮ ᱠᱚᱜᱮ ᱡᱚᱢ ᱠᱮᱫᱟ ᱯᱮ ᱥᱮ ᱵᱟᱝ?
ᱦᱮᱸ ᱜᱚᱝᱠᱮ ᱟᱞᱮ ᱦᱚᱸ ᱡᱚᱢ ᱵᱟᱲᱟ ᱫᱚ ᱦᱩᱭ ᱠᱟᱱ ᱜᱮᱭᱟ᱾ ᱟᱨ ᱜᱚᱝᱠᱮ ᱛᱟᱦᱚᱞᱮ ᱟᱯᱮ ᱥᱮᱫ ᱫᱚ ᱪᱮᱫ ᱠᱚ ᱚᱱᱠᱟ ᱯᱟᱛᱟ ᱯᱚᱨᱚᱵ ᱠᱚ ᱦᱩᱭᱩᱜ ᱠᱟᱱᱟ ᱥᱮ ᱵᱟᱝ?
ᱜᱚᱝᱠᱮ‌ ᱱᱤᱛᱚᱜ ᱫᱚ ᱱᱤᱛᱚᱜ ᱫᱚ ᱜᱚᱝᱠᱮ ᱵᱟᱝ ᱦᱩᱭᱩᱜ ᱠᱟᱱᱟ ᱯᱟᱛᱟ ᱦᱩᱭ ᱞᱮᱱᱟ ᱜᱚᱝᱠᱮ ᱞᱟᱦᱟ ᱧᱚᱜ ᱦᱩᱭ ᱱᱟ᱾
ᱟᱪᱪᱷᱟ ᱜᱚᱝᱠᱮ᱾ ᱛᱟᱦᱚᱞᱮ ᱱᱚᱝᱠᱟ ᱜᱮ ᱢᱟᱨᱟᱝ ᱢᱟᱨᱟᱝ ᱯᱟᱛᱟ ᱠᱚ ᱦᱩᱭᱩᱜ-ᱟ ᱥᱮ ᱵᱟᱝ ᱜᱚᱝᱠᱮ ᱟᱯᱮ ‌ᱥᱮᱫ ᱫᱚ?
ᱦᱩᱭᱩᱜ ᱜᱮᱭᱟ ᱜᱚᱝᱠᱮ ᱯᱟᱛᱟ ᱢᱮᱞᱟ ᱦᱩᱭᱩᱜ ᱜᱮᱭᱟ ᱢᱟᱨᱟᱝ ᱢᱟᱨᱟᱝ᱾ ᱟᱯᱮ ᱥᱮᱫ?
ᱟᱞᱮ ᱥᱮᱫ ᱢᱟ ᱜᱚᱝᱠᱮ ᱱᱚᱝᱠᱟᱱ ᱯᱟᱛᱟ ᱥᱮ ᱪᱷᱟᱛᱟ ᱢᱟ ᱱᱟᱦᱟᱜ ᱩᱱᱟᱹᱜ ᱢᱟ ᱵᱟᱹᱱᱩᱜ-ᱟ᱾ ᱚᱻ ᱢᱤᱫᱴᱟᱱ ᱜᱮ ᱢᱮᱱᱟᱜ-ᱟ ᱱᱚᱣᱟ ᱫᱚ ᱦᱩᱰᱤᱧ ᱧᱚᱜ ᱜᱮᱭᱟ ᱱᱟᱦᱟᱜ ᱥᱚᱪᱱᱟ ᱯᱟᱛᱟ ᱢᱮᱱᱛᱮ ᱩᱨᱩᱢᱚᱜ-ᱟ᱾ ᱟᱫᱚ ᱚᱱᱮ ᱚᱱᱟ ᱜᱮ ᱱᱟᱦᱟᱜ ᱦᱩᱭ ᱵᱟᱲᱟᱜ-ᱟ ᱱᱟᱦᱟᱜ᱾ ᱟᱫᱚ ᱱᱚᱝᱠᱟ‌ ᱫᱚ ᱱᱟᱦᱟᱜ ᱵᱟᱝ ᱦᱩᱭᱩᱜ-ᱟ᱾ ᱟᱨ ᱛᱟᱦᱚᱞᱮ ᱜᱚᱝᱠᱮ ᱱᱚᱣᱟ ᱟᱯᱮ ᱥᱮᱫ ᱫᱚ ᱱᱚᱝᱠᱟᱱ ᱠᱟᱰᱟ ᱞᱟᱹᱲᱦᱟᱹᱭ ᱠᱚ ᱦᱩᱭᱩᱜ-ᱟ ᱥᱮ ᱵᱟᱝ?
ᱩᱸ ᱡᱟᱦᱟᱸ ᱠᱟᱰᱟ ᱨᱚᱯᱚᱜ ᱮᱢ ᱞᱟᱹᱭ ᱠᱮᱜ ᱜᱚᱝᱠᱮ ᱦᱩᱭᱩᱜ ᱜᱮᱭᱟ ᱜᱚᱝᱠᱮ ᱟᱞᱮ ᱥᱮᱜ ᱦᱚᱸ ᱱᱮᱛᱟᱨ ᱫᱤᱱ ᱜᱮᱛᱚ ᱦᱩᱭᱩᱜ-ᱟ ᱦᱟᱸᱜ᱾
ᱱᱚᱣᱟ ᱫᱚ ᱟᱯᱮ ᱥᱮᱜ ᱫᱚ ᱠᱟᱰᱟ ᱨᱚᱯᱚᱜ ᱯᱮ ᱢᱮᱛᱟᱜ-ᱟ ᱵᱟᱝ?
ᱦᱳᱭ ᱜᱚᱝᱠᱮ ᱟᱞᱮ ᱥᱮᱜ ᱫᱚ ᱠᱟᱰᱟ ᱨᱚᱯᱚᱜ ᱦᱟᱸᱜ ᱞᱮ ᱢᱮᱛᱟᱜ ᱠᱟᱱᱟ ᱠᱟᱰᱟ ᱞᱟᱹᱲᱦᱟᱹᱭ ᱡᱟᱦᱟᱢ ᱞᱟᱹᱭ ᱠᱮᱜ-ᱟ ᱨᱮ᱾
ᱱᱚᱛᱮ ᱦᱚᱸ ‌ᱦᱩᱭᱩᱜ-ᱟ᱾
ᱜᱚᱝᱠᱮ ᱡᱟᱦᱟᱸ ᱩᱢ ᱯᱟᱛᱟ ᱢᱮᱞᱟ ᱠᱚᱢ ᱞᱟᱹᱭ ᱠᱮᱜ-ᱟ ᱯᱟᱛᱟ ᱢᱮᱞᱟ ᱨᱮ ᱜᱚᱝᱠᱮ ᱧᱮᱞᱚᱜ ᱠᱟᱱᱟ ᱟᱵᱩ ᱥᱟᱱᱛᱟᱲ ᱠᱚ ᱥᱟᱱᱛᱟᱲ ᱛᱤᱨᱞᱟᱹ ᱠᱚ ᱡᱟᱦᱟᱸ ᱦᱟᱺᱰᱤ᱾ ᱢᱟᱱᱮ ᱯᱤᱞᱪᱩ ᱨᱟᱥᱟ ᱡᱟᱦᱟᱸ ᱠᱚ ᱟᱹᱠᱷᱨᱤᱧᱮᱜ-ᱟ ᱦᱟᱺᱰᱤ ᱯᱟᱹᱣᱨᱟᱹ᱾ ᱱᱚᱣᱟ ᱟᱵᱚ ᱥᱟᱱᱛᱟᱲ ᱥᱚᱢᱟᱡᱽ ᱨᱮ ᱛᱤᱱᱟᱹᱜ ᱢᱟᱨᱟᱝ ᱚᱨᱥᱚᱝ ᱯᱟᱲᱟᱜ ᱠᱟᱱᱟ ᱜᱚᱢᱠᱮ ᱵᱟᱹᱲᱤᱡ ᱚᱨᱥᱚᱝ ᱠᱚ ᱛᱷᱚᱲᱟ ᱵᱮᱱ ᱞᱟᱹᱭ ᱠᱮᱭᱟ᱾
ᱟᱫᱚ ᱱᱚᱣᱟ ᱠᱚᱫᱚ ᱨᱮ ᱞᱟᱹᱭ ᱨᱮᱱᱟᱜ ᱤᱧ ᱨᱤᱠᱟᱹᱭᱮᱫᱟ ᱟᱫᱚ ᱜᱚᱢᱠᱮ ᱱᱚᱣᱟ ᱦᱟᱺᱰᱤ ᱠᱚᱫᱚ ᱟᱠᱷᱨᱤᱧ ᱦᱳᱭᱳᱠᱟᱱᱟ ᱱᱚᱣᱟ ᱫᱚ ᱵᱟᱥ ᱴᱟᱠᱟ ᱱᱟᱦᱟᱜ ᱯᱚᱭᱥᱟ ᱟᱨᱡᱟᱣ ᱞᱟᱹᱜᱤᱫ᱾ ᱟᱫᱚ ᱟᱨᱡᱟᱣ ᱫᱚ ᱟᱨᱪᱷᱟ ᱠᱟᱱ ᱜᱮᱭᱟ ᱛᱚᱵᱮ ᱢᱮᱱᱠᱷᱟᱱ ᱢᱤᱫ ᱥᱮᱫᱛᱮ ᱟᱵᱚᱣᱟᱜ ᱥᱮ ᱟᱵᱚᱨᱮᱱ ᱦᱚᱲ ᱠᱩ ᱠᱟᱱ ᱦᱮᱸᱥᱮ᱾ ᱦᱮᱸ᱾ ᱱᱚᱜ-ᱚ ᱱᱟᱣᱟ ᱦᱟᱸᱰᱤ ᱠᱚ ᱱᱟᱦᱟᱸᱜ ᱟᱹᱠᱷᱨᱤᱧ ᱫᱚ ᱟᱹᱠᱷᱨᱤᱧ ᱦᱩᱭᱩᱜ ᱠᱟᱱ ᱜᱮᱭᱟ ᱟᱫᱚ ᱧᱩ ᱫᱚ ᱛᱚᱵᱮ ᱟᱵᱚᱨᱮᱱ ᱜᱮᱠᱚ ᱧᱩᱭᱮᱫᱟ ᱵᱟᱝ᱾
ᱦᱮᱸ ᱜᱚᱝᱠᱮ᱾
ᱠᱟᱹᱴᱤᱡ ᱤᱧ ᱞᱟᱹᱭᱫᱟ ᱱᱚᱣᱟ ᱦᱟᱺᱰᱤ ᱠᱚ ᱵᱟᱫ ᱠᱟᱛᱮᱜ ᱨᱮᱦᱚᱸ ᱡᱤᱭᱚᱱ ᱠᱷᱟᱸᱰᱟᱣ ᱨᱮᱱᱟᱜ ᱫᱚ ᱟᱭᱢᱟ ᱞᱮᱠᱟᱱ ᱰᱟᱦᱟᱨ ᱢᱮᱱᱟᱜ-ᱟ᱾ ᱥᱮ ᱟᱭᱢᱟ ᱞᱮᱠᱟᱱ ᱱᱚᱝᱠᱟᱱ ᱵᱮᱵᱽᱥᱟ ᱵᱟᱹᱱᱤᱡᱽ ᱠᱚᱦᱚᱸ ᱢᱮᱱᱟᱜ-ᱟ᱾ ᱟᱫᱚ ᱜᱚᱝᱠᱮ ᱱᱚᱜ-ᱚ ᱱᱚᱣᱟ ᱦᱟᱺᱰᱤ ᱵᱟᱫ ᱠᱟᱛᱮᱜ ᱡᱩᱫᱤ ᱮᱴᱟᱜ ᱟᱜ ᱵᱮᱵᱽᱥᱟ ᱠᱚᱨᱮ ᱵᱚᱱ ᱟᱬᱜᱚ ᱞᱮᱱᱠᱷᱟᱱ ᱚᱠᱟ ᱞᱮᱠᱟ ᱠᱚᱜ- ᱟ ᱵᱚ ᱡᱤᱭᱚᱱ ᱴᱟᱜ ᱪᱟᱞᱟᱣ ᱠᱚᱜ-ᱟ ᱥᱮ᱾
ᱜᱚᱢᱠᱮ ᱱᱚᱣᱟ ᱢᱟ ᱟᱹᱰᱤ ᱱᱟᱯᱟᱭ ᱠᱟᱛᱷᱟ ᱵᱮᱱ ᱞᱟᱹᱭ ᱠᱟᱜ-ᱟ ᱡᱮ ᱦᱟᱺᱰᱤ ᱵᱮᱵᱽᱥᱟ ᱦᱟᱺᱰᱤ ᱵᱮᱵᱽᱥᱟ ᱫᱚ ᱟᱵᱚ ᱥᱟᱱᱛᱟᱞ ᱥᱚᱢᱟᱡ ᱨᱮᱢ ᱧᱮᱞ ᱞᱮᱠᱷᱟᱡ ᱫᱚ ᱵᱟᱹᱲᱛᱤ ᱠᱚ ᱵᱮᱵᱽᱥᱟᱭᱮᱜ-ᱟ ᱛᱚᱵᱮ ᱱᱚᱣᱟ ᱫᱚ ᱟᱹᱞᱤᱧ ᱫᱚᱞᱤᱧ ᱢᱮᱱᱮᱜ-ᱟ ᱡᱩᱫᱤ ᱦᱟᱺᱰᱤ ᱵᱮᱵᱽᱥᱟ ᱫᱚ ᱵᱟᱝᱵᱩᱱ ᱵᱮᱵᱽᱥᱟ ᱞᱮᱠᱟᱷᱟ ᱡᱟᱦᱟᱸ ᱡᱟᱦᱟᱵᱮᱱ ᱞᱟᱹᱭ ᱠᱮᱜ-ᱟ ᱟᱨᱦᱚᱸ ᱟᱭᱢᱟ ᱞᱮᱠᱟᱱ ᱦᱚᱨᱟ ᱢᱮᱱᱟᱜ ᱜᱮᱭᱟ ᱟᱵᱩ ᱴᱟᱠᱟ ᱯᱚᱭᱥᱟ ᱟᱨᱡᱟᱣ ᱞᱟᱹᱜᱤᱫ᱾ ᱛᱚᱵᱮ᱾
ᱚ᱾ ᱦᱮᱸ ᱜᱚᱝᱠᱮ ᱞᱟᱹᱭ ᱢᱮ᱾
ᱛᱚᱵᱮ ᱱᱤᱭᱟᱹ ᱠᱚ ᱟᱹᱠᱷᱨᱤᱧ ᱵᱟᱝ ᱠᱟᱛᱮᱫ ᱡᱩᱫᱤ ᱟᱵᱚ ᱮᱴᱟᱜ ᱦᱚᱨᱟ ᱵᱚᱱ ᱯᱟᱸᱡᱟ ᱞᱮᱠᱟᱱ ᱵᱷᱟᱞᱮ ᱠᱚᱜ-ᱟ ᱟᱨᱠᱤ ᱚᱱᱟᱜᱤ
ᱟᱹᱰᱤ ᱱᱟᱯᱟᱭ ᱱᱟᱦᱟᱜ ᱤᱮᱢ ᱞᱟᱹᱭ ᱠᱮᱫᱟ ᱟᱫᱚ ᱤᱧ ᱫᱩᱧ ᱞᱟᱹᱭᱟ ᱦᱚᱲ ᱠᱚ ᱡᱟᱹᱱᱤᱡ ᱠᱷᱟᱱ ᱱᱩᱠᱩ ᱫᱚ ᱱᱚᱜ-ᱚ ᱱᱚᱣᱟ ᱫᱟᱨ ᱫᱚᱢ ᱥᱮ ᱫᱚᱨ-ᱫᱟᱢ ᱠᱚ ᱢᱮᱛᱟᱜ ᱠᱟᱱ ᱱᱚᱣᱟ ᱫᱚ ᱱᱟᱦᱟᱜ ᱡᱟᱹᱱᱤᱡ ᱠᱷᱟᱱ ᱵᱟᱝᱵᱚ ᱵᱟᱰᱟᱭᱟ ᱥᱮᱪᱮᱫ ᱜᱚᱝᱠᱮ᱾ ᱟᱫᱚ ᱮᱴᱟᱜ ᱡᱤᱱᱤᱥ ᱠᱩ ᱡᱟᱦᱟᱸ ᱞᱮᱠᱟ ᱵᱮᱵᱽᱥᱟ ᱵᱟᱹᱱᱤᱡᱽ ᱠᱚᱨᱮ ᱫᱚ ᱱᱚᱝᱠᱟ ᱫᱚᱨᱫᱟᱢ ᱠᱚ ᱥᱮᱬᱟᱭ ᱦᱩᱭᱩᱜ-ᱟ ᱱᱚᱣᱟ ᱫᱚ ᱱᱤᱱᱟᱹᱜ ᱫᱟᱢ ᱪᱷᱟᱲᱟ ᱵᱟᱝ ᱟᱲᱟᱜ ᱦᱩᱭᱩᱜ-ᱟ ᱥᱮ ᱱᱚᱣᱟ ᱨᱮᱱᱟᱜ ᱞᱟᱵᱷ ᱞᱚᱥ ᱫᱚ ᱱᱮᱜ-ᱮ ᱱᱮᱝᱠᱟ ᱛᱟᱦᱮᱱᱟ ᱱᱚᱜ-ᱚ ᱱᱚᱣᱟ ᱠᱚ ᱡᱟᱹᱱᱤᱡ ᱠᱷᱟᱱ ᱵᱩᱡᱷᱟᱹᱣ ᱫᱟᱲᱮ ᱜᱚᱝᱠᱮ ᱵᱟᱹᱱᱩᱜ ᱛᱟᱵᱚᱱᱟ᱾ ᱟᱨ ᱡᱟᱦᱟᱸ ᱞᱮᱠᱟ ᱱᱟᱦᱟᱜ ᱧᱮᱞᱚᱜ ᱠᱟᱱᱟ ᱱᱚᱜ-ᱚ ᱱᱚᱣᱟ ᱦᱟᱺᱰᱤ ᱨᱮᱱᱟᱜ ᱫᱚ ᱱᱚᱣᱟ ᱫᱚ ᱵᱟᱝ ᱫᱚᱨᱫᱟᱢ ᱵᱟᱲᱟᱭ ᱦᱩᱭᱩᱜ-ᱟ, ᱡᱟᱦᱟᱸ ᱞᱮᱠᱟ ᱱᱚᱝᱠᱟ ᱪᱚᱞᱞᱤᱥ ᱴᱟ ᱠᱟ ᱥᱮ ᱯᱚᱧᱪᱟᱥ ᱴᱟᱠᱟ ᱩᱱᱟᱹᱜ ᱜᱤ ᱢᱮᱱᱟᱜ-ᱟ ᱱᱤᱛᱚᱜ ᱦᱚᱸ᱾ ᱛᱚ ᱱᱚᱣᱟ ᱠᱚᱫᱚ ᱵᱟᱝ ᱫᱚᱨᱫᱟᱢ ᱵᱟᱲᱟᱭ ᱦᱩᱭᱩᱜ-ᱟ, ᱦᱮᱸᱥᱮ? ᱟᱨ ᱮᱴᱟᱜ ᱡᱤᱱᱤᱥ ᱦᱳᱭᱛᱚ ᱱᱚᱝᱠᱟ ᱮᱸ ᱞᱩᱜᱽᱲᱤ ᱞᱚᱯᱚᱜ ᱥᱮ ᱫᱚᱛᱚᱜ ᱠᱚ ᱡᱩᱫᱤᱢ ᱫᱚᱠᱟᱱᱟ ᱱᱚᱣᱟ ᱠᱚᱫᱚ ᱫᱟᱢ ᱫᱚᱨ ᱦᱩᱭᱩᱜ ᱟ ᱱᱚᱣᱟ ᱫᱚ ᱯᱮᱥᱚ ᱴᱟᱠᱟ ᱪᱷᱟᱲᱟ ᱵᱟᱹᱧ ᱮᱢᱚᱜ-ᱟ ᱥᱮ ᱩᱱᱤ ᱦᱚᱭ ᱢᱮᱛᱟᱢᱟ ᱯᱮᱥᱚ ᱫᱚ ᱟᱞᱚᱢ ᱦᱟᱛᱟᱣᱟ ᱵᱟᱨᱥᱚ ᱴᱟᱠᱟ ᱦᱟᱛᱟᱣ ᱢᱮ ᱱᱚᱜ-ᱚ ᱱᱚᱝᱠᱟ ᱨᱮᱱᱟᱜ ᱠᱟᱛᱷᱟ ᱢᱮᱱᱟᱜ-ᱟ, ᱦᱮᱸ ᱥᱮ ᱪᱮᱫ ᱜᱚᱝ? ᱟᱫᱚ ᱱᱚᱜ-ᱚ ᱱᱚᱣᱟ ᱠᱚ ᱡᱟᱹᱱᱤᱡ ᱠᱷᱟᱱ ᱜᱚᱝᱠᱮ ᱵᱟᱝᱠᱚ ᱨᱚᱲ ᱫᱟᱲᱮᱭᱟᱜ-ᱟ ᱥᱮ ᱪᱮᱫ?
ᱦᱮᱸ ᱜᱚᱝᱠᱮ ᱱᱤᱭᱟᱹ ᱫᱚ ᱟᱹᱰᱤ ᱡᱚᱛᱷᱟᱛ ᱠᱟᱛᱷᱟ ᱵᱮᱱ ᱞᱟᱹᱭ ᱠᱟᱜᱼᱟ ᱡᱟᱦᱟᱸ ᱟᱵᱚᱨᱮᱱ ᱛᱤᱨᱞᱟᱹ ᱠᱚ ᱡᱟᱦᱟᱸ ᱦᱟᱺᱰᱤ ᱠᱚ ᱟᱹᱠᱷᱨᱤᱧᱮᱜᱼᱟ ᱚᱱᱟ ᱫᱚ ᱟᱭᱢᱟ ᱫᱤᱱ ᱠᱷᱚᱡ ᱥᱮ ᱢᱤᱫ ᱵᱟᱨ ᱵᱚᱪᱷᱚᱨ ᱫᱚ ᱢᱤᱫ ᱨᱮᱴ ᱜᱮ ᱪᱟᱞᱟᱜᱼᱟ ᱟᱨᱠᱤ ᱢᱤᱫ ᱫᱟᱢ ᱜᱮ ᱪᱟᱞᱟᱜᱼᱟ ᱡᱮ ᱯᱚᱧᱪᱟᱥ ᱴᱟᱠᱟ ᱵᱳᱛᱳᱞ ᱥᱮ ᱛᱤᱨᱤᱥ ᱴᱟᱠᱟ ᱵᱳᱛᱳᱞ ᱛᱚᱵᱮ ᱱᱚᱣᱟ ᱫᱚᱠᱚ ᱤᱭᱟᱹ ᱫᱟᱲᱮᱭᱟᱜ ᱠᱟᱱᱟ, ᱟᱹᱠᱷᱨᱤᱧ ᱫᱟᱲᱮᱭᱟᱜ ᱠᱟᱱᱟ ᱟᱨ ᱦᱟᱱᱟ ᱠᱚᱫᱚ ᱵᱤᱵᱷᱤᱱᱱᱚ ᱨᱚᱠᱚᱢ ᱱᱟᱱᱟ ᱦᱩᱱᱟᱹᱨ ᱫᱟᱢ ᱚᱱᱮ ᱚᱱᱟ᱾ ᱜᱚᱝᱠᱮ ᱟᱵᱚᱫᱚ ᱯᱟᱥᱮᱡ ᱜᱚᱢᱠᱮ ᱱᱤᱭᱟᱹ ᱫᱚ‌ ᱡᱩᱫᱤ ᱟᱵᱚ ᱦᱚᱸ ᱥᱚᱴᱷᱤᱠ ᱥᱤᱠᱷᱱᱟᱹᱛ ᱵᱚᱱ ᱧᱟᱢᱟ ᱜᱚᱝᱠᱮ ᱛᱚᱵᱮ ᱟᱵᱚ ᱦᱚᱸ ᱮᱴᱟᱜᱟᱜ ᱵᱮᱵᱥᱟ ᱵᱚᱱ ᱪᱟᱞᱟᱣ ᱫᱟᱲᱮ ᱠᱮ ᱜᱮᱭᱟ ᱤᱧᱟᱹᱜ ᱢᱮᱱ ᱛᱮᱫᱚ ᱜᱚᱝᱠᱮ᱾
ᱦᱳᱭ ᱜᱚᱝᱠᱮ ᱮᱠᱟᱞ ᱚᱱᱟ ᱛᱮᱜᱤᱧ ᱞᱟᱹᱭᱟ ᱥᱚᱢᱟᱡᱽ ᱨᱮ ᱞᱟᱦᱟᱱᱛᱤ ᱞᱟᱹᱜᱤᱫ ᱛᱮ ᱪᱮᱫᱟᱜ ᱥᱮ ᱥᱟᱶᱛᱟ ᱩᱛᱱᱟᱹᱣ ᱞᱟᱹᱜᱤᱫ ᱛᱮ, ᱮᱠᱟᱞ ᱥᱮᱪᱮᱫ ᱫᱚ ᱟᱹᱰᱤ ᱢᱟᱨᱟᱝ ᱮᱱᱮᱢ ᱢᱮᱱᱟᱜᱼᱟ᱾ ᱟᱨ ᱱᱚᱣᱟ ᱥᱮᱪᱮᱫ ᱡᱩᱫᱤ ᱵᱟᱝᱵᱚᱱ ᱥᱮᱪᱮᱫ ᱠᱚᱜᱼᱟ ᱥᱮ ᱟᱫᱚ ᱩᱱᱫᱚ ᱥᱚᱢᱟᱡᱽ ᱥᱮ ᱥᱟᱶᱛᱟ ᱟᱵᱚᱣᱟᱜ ᱞᱟᱦᱟᱱᱛᱤ ᱨᱮ ᱟᱹᱰᱤᱜᱮ ᱵᱤᱞᱚᱢ ᱜᱚᱫᱚᱜ ᱠᱟᱱ ᱛᱟᱵᱚᱱᱟ ᱱᱟᱦᱟᱜ ᱜᱚᱝᱠᱮ᱾ ᱱᱚᱜᱼᱚ ᱱᱚᱝᱠᱟ ᱤᱧᱫᱚᱩᱧ ᱢᱚᱱᱮ ᱟᱹᱜᱩᱭᱮᱫᱟ, ᱟᱫᱚ ᱚᱱᱟᱛᱤᱧ ᱞᱟᱹᱭᱟ ᱦᱚᱸᱜ-ᱚ ᱱᱚᱣᱟ ᱦᱟᱺᱰᱤ ᱠᱚᱫᱚ ᱡᱩᱫᱤ ᱵᱚᱱ ᱛᱷᱚᱲᱟ ᱵᱚᱱ ᱵᱟᱹᱜᱤ ᱧᱚᱜᱼᱟ ᱠᱷᱟᱡ, ᱟᱫᱚ ᱤᱧᱤᱧ ᱢᱚᱱᱮᱭ ᱥᱮ ᱱᱟᱯᱟᱭ ᱫᱚ ᱱᱟᱯᱟᱭ ᱠᱚᱜᱼᱟ ᱟᱫᱚ ᱡᱟᱦᱟᱸ ᱞᱮᱠᱟ ᱵᱚᱸᱜᱟ ᱵᱩᱨᱩ ᱠᱟᱹᱢᱤ ᱠᱚᱨᱮ ᱞᱟᱜᱟᱜ ᱠᱟᱱ ᱛᱟᱵᱚᱱᱟ ᱱᱚᱣᱟ ᱠᱚᱫᱚ ᱵᱚᱱ ᱫᱚᱦᱚ ᱤᱫᱤᱭ ᱜᱮᱭᱟ ᱱᱚᱣᱟ ᱠᱚ ᱡᱟᱦᱟᱸ ᱠᱚ ᱟᱵᱚᱣᱟᱜ ᱥᱟᱶᱛᱟ ᱨᱮ ᱢᱮᱱᱟᱜ ᱛᱟᱵᱚᱱᱟ᱾ ᱱᱚᱣᱟ ᱠᱚᱫᱚ ᱞᱟᱹᱠᱛᱤᱭᱟᱱ ᱠᱟᱹᱢᱤ ᱠᱟᱱ ᱜᱮᱭᱟ ᱛᱚ᱾ ᱟᱫᱚ ᱜᱚᱝᱠᱮ ᱛᱟᱦᱚᱞᱮ ᱟᱯ ᱯᱮ ᱥᱮᱫ ᱫᱚ ᱱᱚᱝᱠᱟᱱ ᱦᱟᱺᱰᱤ ᱯᱟᱹᱣᱨᱟᱹ ᱠᱚ ᱠᱟᱡᱟᱠ ᱠᱚ ᱟᱹᱷᱨᱤᱧ ᱮᱫᱟ ᱥᱮᱪᱮᱫ?
ᱦᱮᱸ ᱜᱚᱝᱠᱮ ᱟᱞᱮ ᱥᱮᱫ ᱮᱢ ᱧᱮᱞ ᱞᱮᱠᱷᱟᱡ ᱦᱟᱴ ᱯᱟᱛᱟ ᱠᱚᱨᱮ ᱫᱚᱢᱮ ᱚᱠᱚᱨᱮᱱ ᱛᱤᱨᱞᱟᱹ ᱠᱚᱠᱚ ᱤᱫᱤᱭᱟᱠᱚ ᱦᱟᱺᱰᱤ ᱟᱹᱠᱷᱨᱤᱧ ᱟᱠᱚ ᱟᱨ ᱡᱟᱦᱟᱸᱭ ᱠᱟᱹᱴᱤᱡ ᱠᱟᱹᱴᱤᱡ ᱠᱚᱲᱟ ᱡᱟᱹᱞᱤ ᱦᱚᱲᱢᱚ, ᱦᱚᱲᱢᱚ ᱦᱚᱸ ᱩᱱᱟᱹᱜ ᱵᱟᱝ ᱯᱩᱨᱟᱹᱣ ᱠᱚᱜ ᱛᱟᱠᱚᱣᱟ, ᱢᱮᱱ ᱜᱟᱱᱚᱜᱼᱟ ᱚᱱᱠᱟᱱ ᱠᱚ ᱫᱚᱢᱮ ᱦᱟᱺᱰᱤ ᱠᱚ ᱧᱩᱭᱮᱫᱼᱟ ᱟᱞᱮ ᱥᱮᱫ ᱫᱚ ᱜᱚᱝᱠᱮ᱾ ᱛᱚᱵᱮ ᱱᱤᱭᱟᱹ ᱫᱚ ᱚᱠᱟ ᱞᱮᱠᱟᱛᱮ ᱱᱤᱭᱟᱹ ᱟᱨᱠᱤ ᱱᱤᱭᱚᱱᱛᱨᱚᱱ ᱨᱮᱵᱩᱱ ᱟᱹᱜᱩᱭᱟ, ᱚᱱᱟ ᱵᱮᱱ ᱞᱟᱹᱭ ᱠᱮᱭᱟ ᱜᱚᱝᱠᱮ ᱛᱷᱚᱲᱟ᱾
ᱟᱪᱪᱷᱟ ᱜᱚᱝᱠᱮ ᱟᱹᱰᱤ ᱱᱟᱯᱟᱭ ᱟᱫᱚ ᱱᱚᱣᱟ ᱠᱴᱠᱩᱡᱞᱤ ᱤᱧ ᱠᱷᱟᱡ ᱫᱚᱦᱚᱭ ᱞᱟᱹᱜᱤᱫ ᱛᱮ᱾ ᱟᱫᱚ ᱜᱚᱝᱠᱮ ᱤᱧ ᱫᱚ ᱱᱟᱦᱟᱜ ᱯᱳᱭᱞᱳ ᱛᱮᱜᱮᱧ ᱢᱚᱱᱮᱭᱟ ᱟᱵᱚ ᱱᱚᱜᱼᱚᱭ ᱡᱟᱦᱟᱸ ᱡᱤᱵᱚᱱ ᱠᱚ ᱢᱮᱱᱟᱜ ᱚᱱᱟ ᱥᱮ ᱥᱟᱶᱛᱮ ᱱᱚᱝᱠᱟᱱ ᱥᱮᱪᱮᱫ ᱟᱱ ᱞᱟᱦᱟᱣᱟ ᱟᱠᱟᱱ ᱦᱚᱲ ᱠᱚ ᱱᱟᱦᱟᱜ ᱢᱮᱱᱟᱜ ᱠᱚᱣᱟ ᱱᱚᱣᱟ ᱩᱱᱠᱩ ᱥᱟᱱᱟᱢ ᱛᱮ ᱟᱵᱚ ᱡᱩᱢᱤᱫᱚᱜ ᱦᱩᱭᱩᱜ ᱛᱟᱵᱚᱱᱟ ᱟᱨ ᱡᱩᱢᱤᱫ ᱠᱟᱛᱮ ᱱᱚᱣᱟ ᱠᱟᱹᱢᱤ ᱵᱤᱨᱩᱫᱽ ᱨᱮ ᱨᱮᱱᱟᱜᱦᱟᱜ ᱠᱷᱟᱱ ᱱᱚᱜᱼᱚ ᱱᱚᱝᱠᱟ ᱛᱤᱸᱜᱩ ᱫᱟᱨᱟᱢᱚᱜ ᱦᱩᱭᱩᱜ ᱠᱟᱱᱟ ᱾ ᱟᱫᱚ ᱦᱚᱲ ᱠᱚ ᱠᱟᱹᱴᱤᱡ ᱵᱚᱱ ᱵᱩᱡᱷᱟᱹᱣ ᱟᱠᱚᱣᱟ᱾ ᱱᱚᱣᱟ ᱛᱚ ᱱᱚᱝᱠᱟ ᱫᱚ ᱵᱟᱝ ᱠᱟᱱᱟ ᱱᱚᱣᱟ ᱮᱴᱟᱜ ᱡᱤᱱᱤᱥ ᱞᱮᱠᱟ ᱫᱚ ᱡᱮ ᱢᱤᱫᱴᱟᱝ ᱵᱟᱴᱚᱱᱮᱢ ᱯᱚᱛᱟ ᱠᱮᱫᱟ ᱟᱫᱚ ᱡᱚᱛᱚ ᱡᱤᱱᱤᱥ ᱵᱚᱱᱫᱚᱭᱮᱱᱟ ᱥᱮᱪᱮᱫ ᱟᱫᱚ ᱱᱚᱣᱟ ᱜᱟᱱᱦᱟᱜ ᱫᱚ ᱵᱟᱝ ᱜᱟᱱᱚᱜᱼᱟ᱾ ᱟᱵᱚ ᱫᱚ ᱟᱭᱢᱟ ᱦᱚᱲ ᱟᱭᱢᱟ ᱡᱟᱭᱟᱨᱮᱢ ᱱᱚᱝᱠᱟ ᱥᱮᱪᱮᱫ ᱥᱟᱶᱛᱮ ᱥᱮᱞᱮᱫᱚᱜ ᱦᱩᱭᱩᱜ ᱛᱟᱵᱚᱱᱟ᱾ ᱟᱨ ᱱᱚᱣᱟ ᱠᱚ ᱤᱫᱤᱠᱟ ᱠᱟᱛᱮᱜ ᱱᱚᱝᱠᱟ ᱨᱚᱲ ᱫᱟᱨᱟᱢ ᱦᱩᱭᱩᱜ ᱛᱟᱵᱚᱱᱟ ᱥᱮ ᱟ ᱟᱹᱛᱩᱳ ᱚᱲᱟᱜ ᱠᱚᱨᱮ ᱦᱚᱲ ᱠᱚ ᱵᱩᱡᱷᱟᱹᱣ ᱠᱚ ᱦᱩᱭᱩᱜ ᱛᱟᱵᱚᱱᱟ ᱱᱚᱣᱟ ᱫᱚ ᱱᱚᱝᱠᱟ ᱜᱮ ᱟᱵᱚᱣᱟᱜ ᱥᱟᱶᱛᱟ ᱥᱚᱢᱟᱡᱽ᱾ ᱱᱚᱝᱠᱟ ᱵᱟᱹᱲᱤᱡᱚᱜ ᱠᱟᱱ ᱛᱟᱵᱚᱱᱟ ᱠᱤᱪᱷᱩ ᱴᱟᱠᱟ ᱟᱨᱡᱟᱣ ᱞᱟᱹᱜᱤᱫ ᱛᱮ ᱥᱮᱪᱮᱫ ᱜᱚᱝᱠᱮ?
ᱦᱮᱸ ᱜᱚᱝᱠᱮ ᱟᱹᱰᱤ ᱡᱚᱛᱷᱟᱛ ᱠᱟᱛᱷᱟ ᱵᱮᱱ ᱞᱟᱹᱭ ᱠᱟᱜᱼᱟ ᱡᱟᱦᱟᱸ ᱟᱵᱩ ᱡᱩᱢᱤᱫᱚᱜ ᱦᱩᱭᱩᱜ ᱛᱟᱵᱚᱱᱟ ᱡᱩᱢᱤᱫ ᱠᱟᱛᱮᱜ ᱟᱵᱩ ᱚᱱᱟ ᱵᱤᱨᱩᱫᱽ ᱨᱮ ᱟᱬᱜᱳ ᱦᱩᱭᱩᱜ ᱛᱟᱵᱚᱱᱟ᱾ ᱤᱧ ᱫᱚ ᱟᱹᱰᱤ ᱡᱚᱛᱷᱟᱛ ᱠᱟᱛᱷᱟ ᱵᱮᱱ ᱞᱟᱹᱭ ᱠᱟᱜᱼᱟ ᱛᱚᱵᱮ ᱟᱹᱞᱤᱧ ᱞᱤᱧ ᱢᱮᱱᱟ ᱡᱩᱫᱤ ᱡᱟᱦᱟᱸ ᱠᱚ ᱜᱷᱟᱨᱚᱸᱡᱽ ᱨᱮ ᱠᱚ ᱟᱹᱠᱷᱨᱤᱧᱮᱜᱼᱟ ᱚᱸᱰᱮ ᱟᱯᱱᱟᱨ ᱜᱷᱟᱨᱚᱸᱧᱡᱽ ᱨᱮᱱ ᱵᱚᱱ ᱢᱟᱱᱟᱣ ᱞᱮᱠᱚ ᱠᱷᱣᱟ ᱡᱮᱢᱚᱱ ᱟᱹᱞᱤᱧ ᱫᱚ ᱟᱹᱞᱤᱧ ᱜᱷᱟᱨᱚᱸᱡᱽ ᱨᱮᱞᱤᱧ ᱢᱟᱱᱟᱣ ᱠᱮᱫ ᱠᱚᱣᱟ ᱟᱵᱮᱱ ᱫᱚ ᱟᱵᱮᱱ ᱜᱷᱟᱨᱚᱸᱧᱡᱽ ᱨᱮ ᱟᱵᱟᱨ ᱚᱱᱠᱟ ᱜᱷᱟᱨᱚᱸᱡᱽ ᱜᱷᱟᱨᱚᱸᱡᱽ ᱡᱚ ᱢᱟᱱᱟ ᱠᱮᱫ ᱠᱚᱣᱟ᱾ ᱛᱚᱵᱮ ᱱᱚᱝᱠᱟ ᱛᱮᱦᱚᱸ ᱵᱚᱱᱫᱚ ᱠᱚᱜᱼᱟ ᱟᱨ ᱡᱟᱦᱟᱸ ᱦᱟᱺᱰᱤ ᱠᱚ ᱧᱩᱭᱮᱜ ᱫᱚ ᱠᱟᱹᱴᱤᱡ ᱠᱚᱲᱟ ᱠᱚ᱾ ᱩᱱᱠᱩ ᱫᱚ ᱠᱚ ᱟᱹᱠᱷᱨᱤᱧᱮ ᱠᱟᱱ ᱡᱟᱦᱟᱸᱭ ᱩᱱᱠᱩ ᱵᱮᱵᱥᱟ ᱞᱟᱹᱜᱤᱫ ᱥᱮ ᱴᱟᱠᱟ ᱯᱚᱭᱥᱟ ᱠᱚ ᱟᱨᱡᱟᱣ ᱞᱟᱹᱜᱤᱫ ᱛᱚᱵᱮ ᱚᱱᱠᱟᱱ ᱠᱩ ᱫᱚ ᱦᱟᱺᱰᱤ ᱫᱚ ᱮᱱ ᱫᱚ ᱚᱱᱟ ᱵᱚᱱ ᱢᱟᱱᱟᱭᱟ ᱟᱨᱠᱤ ᱡᱟᱛᱮ ᱵᱟᱠᱚ ᱮᱢᱟ ᱠᱚ ᱟᱨᱠᱤ᱾
ᱦᱳᱭ ᱜᱚᱝᱠᱮ ᱟᱢ ᱡᱟᱦᱟᱸᱞᱮᱠᱟ ᱱᱟᱱᱟᱜ
ᱦᱩᱸ᱾ ᱞᱟᱹᱭ ᱵᱮᱱ ᱜᱚᱝᱠᱮ᱾
ᱦᱮᱸ ᱞᱟᱹᱭ ᱦᱮᱸ᱾ ᱟᱢ ᱡᱟᱦᱟᱸ ᱞᱮᱠᱟ ᱱᱟᱦᱟᱜ ᱮᱢ ᱞᱟᱹᱭ ᱠᱮᱫᱟ ᱱᱚᱜ ᱚᱭ ᱚᱲᱟᱜ ᱚᱲᱟᱜ ᱱᱟᱦᱟᱜ ᱦᱟᱺᱰᱤ ᱟᱹᱠᱷᱨᱤᱧ ᱱᱟᱦᱟᱜ ᱵᱚᱱ ᱵᱟᱨᱚᱱ ᱠᱚᱣᱟ ᱜᱚᱝᱠᱮ ᱱᱚᱜᱼᱚ ᱱᱚᱣᱟ ᱵᱟᱨᱚᱱ ᱠᱟᱛᱷᱟ ᱜᱮ ᱠᱟᱱᱟ ᱱᱟᱦᱟᱜ ᱡᱩᱢᱤᱫ᱾ ᱱᱚᱜ ᱚᱭ ᱡᱮ ᱤᱧ ᱫᱚ ᱡᱩᱢᱤᱫ ᱤᱧ ᱞᱟᱹᱭᱮᱫᱟ ᱱᱚᱣᱟ ᱫᱚ ᱤᱧ ᱤᱧ ᱴᱷᱮᱱ ᱦᱮᱡ ᱠᱟᱛᱮᱜ ᱡᱩᱢᱤᱫ ᱫᱚ ᱦᱩᱭᱩᱜᱼᱟ ᱱᱚᱝᱠᱟᱱ ᱠᱟᱛᱷᱟ ᱫᱚ ᱱᱟᱦᱟᱜ ᱵᱟᱝ᱾ ᱱᱚᱣᱟ ᱡᱩᱢᱤᱫ ᱨᱮᱱᱟᱜ ᱟᱹᱲᱟᱹ ᱫᱚ ᱱᱟᱦᱟᱜ ᱦᱩᱭᱩᱜ ᱠᱟᱱᱟ ᱱᱚᱜ ᱚᱭ ᱡᱮ ᱤᱧᱟᱹᱜ ᱠᱟᱛᱷᱟᱨᱮ ᱟᱢ ᱥᱟᱭ ᱮᱢ ᱮᱢᱟᱣᱟᱫᱟᱼᱟ ᱱᱚᱜᱚᱭ ᱤᱧᱟᱹᱜ ᱠᱟᱛᱷᱟ ᱞᱮᱠᱟᱛᱮ ᱟᱢ ᱟᱯᱮ ᱚᱲᱟᱜ ᱨᱮᱱ ᱦᱚᱲᱮᱢ ᱵᱟᱨᱚᱱ ᱠᱮᱫ ᱠᱚᱣᱟ ᱱᱚᱜᱼᱚ ᱱᱚᱣᱟ ᱠᱟᱱ ᱜᱮᱭᱟ ᱜᱚᱢᱠᱮ ᱡᱩᱢᱤᱫ᱾ ᱦᱮᱸ ᱥᱮ ᱪᱮᱛ?
ᱦᱮᱸ ᱜᱚᱝᱠᱮ᱾
ᱟᱫᱚ ᱚᱱᱟᱛᱤᱧ ᱞᱟᱹᱭᱫᱟ ᱱᱚᱜ ᱚᱭ ᱱᱚᱣᱟ ᱩᱱᱠᱩ ᱠᱟᱛᱷᱟ ᱡᱩᱫᱤ ᱱᱤᱡᱮᱨ ᱱᱤᱡᱮᱨ ᱚᱲᱟᱜ ᱠᱚᱨᱮ ᱥᱮ ᱟᱛᱳ ᱠᱚᱨᱮᱱ ᱱᱟᱦᱟᱜ ᱡᱫᱤ ᱵᱚᱱ ᱵᱩᱡᱷᱟᱹᱜ ᱛᱚ ᱟᱹᱰᱤᱜᱮ ᱱᱟᱯᱟᱭ ᱠᱚᱜ ᱠᱮᱭᱟ ᱥᱟᱶᱛᱮ ᱟᱵᱚᱣᱟᱜ ᱥᱟᱶᱛᱟ ᱦᱚᱸ ᱱᱟᱯᱟᱭᱛᱮ ᱪᱟᱪᱞᱟᱣ ᱠᱚ ᱛᱟᱵᱚᱱᱟ᱾ ᱱᱚᱜ-ᱚᱭ ᱱᱚᱝᱠᱟ ᱟᱭᱢᱟ ᱞᱮᱠᱟᱱ ᱢᱤᱫ ᱵᱟᱨ ᱴᱟᱠᱟ ᱠᱟᱹᱣᱰᱤ ᱟᱨᱡᱟᱣ ᱞᱟᱹᱜᱤᱫ ᱛᱮ ᱱᱟᱦᱟᱜ ᱵᱟᱹᱲᱤᱡ ᱫᱚ ᱟᱵᱚᱣᱟᱜ ᱥᱟᱶᱛᱟ ᱜᱮ ᱱᱟᱦᱟᱜ ᱵᱚᱱ ᱵᱟᱹᱲᱤᱡ ᱫᱟ᱾ ᱟᱫᱚ ᱟᱯᱮ ᱥᱮᱫ ᱜᱚᱝᱠᱮ ᱱᱚᱣᱟ ᱤᱫᱤ ᱠᱟᱛᱮᱫ ᱱᱚᱝᱠᱟᱱᱟᱜ ᱚᱠᱟᱞᱮᱠᱟᱱ ᱯᱚᱨᱤᱥᱛᱷᱤᱛᱤ ᱧᱮᱞᱚᱜ ᱠᱟᱱᱟ ᱜᱚᱝᱠᱮᱢ ᱞᱟᱹᱭ ᱞᱮᱠᱷᱟᱱ ᱱᱟᱯᱟᱭ ᱠᱚᱜ-ᱟ
ᱜᱚᱝᱠᱮ ᱱᱚᱣᱟ ᱡᱟᱦᱟᱸ ᱟᱵᱮᱱ ᱵᱮᱱ ᱞᱟᱹᱭ ᱠᱮᱜ-ᱟ ᱱᱚᱣᱟ ᱫᱚ ᱛᱚᱵᱮ ᱟᱞᱮ ᱥᱮᱫ ᱫᱚ ᱚᱱᱠᱟ ᱠᱤᱪᱷᱩ ᱠᱤᱪᱷᱩ ᱯᱟᱛᱟ ᱠᱚᱨᱮ ᱫᱚ ᱚᱱᱠᱟ ᱠᱚ ᱦᱟᱺᱰᱤ ᱠᱚᱫᱚ ᱠᱚ ᱵᱚᱱᱫᱚ ᱟᱠᱟᱜ-ᱟ᱾ ᱠᱚᱢᱤᱴᱤ ᱠᱚᱠᱚ ᱢᱮᱱ ᱟᱠᱟᱫ ᱠᱚᱣᱟ ᱡᱮ ᱟᱞᱚᱯᱮ ᱟᱠᱷᱨᱤᱧ ᱦᱚᱪᱚ ᱠᱚᱣᱟ ᱦᱟᱺᱰᱤ ᱠᱚᱫᱚ᱾ ᱟᱨ ᱵᱮᱥᱤᱨ ᱵᱷᱟᱜᱽ ᱴᱚᱴᱷᱟ ᱨᱮᱜᱮ ᱜᱚᱝᱠᱮ ᱧᱮᱞ ᱞᱮᱠᱷᱟᱡ ᱫᱚ ᱦᱟᱺᱰᱤ ᱯᱟᱹᱣᱨᱟᱹ ᱫᱚ ᱪᱟᱞᱟᱜ ᱠᱟᱱ ᱜᱮᱭᱟ ᱟᱨᱠᱤ᱾
ᱦᱟᱺᱰᱤ ᱯᱟᱹᱣᱨᱟᱹ ᱧᱩᱛᱮ ᱟᱵᱚᱣᱟᱜ ᱟᱭᱢᱟ ᱞᱮᱠᱟᱱ ᱠᱷᱚᱛᱤ ᱦᱩᱭᱩᱜ ᱠᱟᱱᱟ ᱜᱚᱢᱠᱮ ᱤᱧ ᱧᱮᱞ ᱫᱟ᱾ ᱡᱮ ᱴᱟᱠᱟ ᱯᱚᱭᱥᱟ ᱛᱤᱱᱟᱹᱜ ᱠᱚ ᱟᱨᱡᱟᱣᱮᱫᱼᱟ ᱚᱱᱟ ᱠᱷᱚᱭ ᱫᱚ ᱚᱱᱟ ᱠᱷᱚᱡ ᱠᱚ ᱧᱩᱭᱫᱟ ᱟᱨᱠᱤ ᱵᱟᱹᱲᱛᱤ ᱠᱚ ᱧᱩᱭᱫᱟ ᱟᱨ ᱥᱚᱝᱥᱟᱨ ᱨᱮᱫᱚ ᱠᱚᱢ ᱠᱚ ᱮᱢᱚᱜ ᱠᱟᱱᱟ᱾ ᱱᱚᱝᱠᱟ ᱛᱮᱫᱚ ᱜᱚᱢᱠᱮ ᱜᱤᱫᱽᱨᱟᱹ ᱠᱚ ᱢᱮᱱᱟᱜ ᱠᱚᱣᱟ ᱜᱷᱟᱨᱚᱸᱡᱽ ᱨᱮ ᱩᱱᱠᱩ ᱠᱚᱣᱟᱜ ᱯᱟᱲᱦᱟᱣ ᱠᱚ ᱪᱮᱠᱟ ᱦᱩᱭᱩᱜᱼᱟ ᱜᱚᱝᱠᱮ᱾
ᱮᱠᱟᱞ ᱟᱹᱰᱤ ᱡᱚᱛᱷᱟᱛ ᱠᱟᱛᱷᱟᱢ ᱞᱟᱹᱭ ᱠᱟᱫᱟ ᱡᱟᱦᱟᱸ ᱞᱮᱠᱟ ᱡᱩᱫᱤ ᱢᱚᱬᱮ ᱴᱟᱠᱟᱭ ᱟᱨᱡᱟᱣᱮᱫ ᱠᱟᱱ ᱠᱷᱟᱱ ᱟᱫᱚ ᱯᱩᱱ ᱴᱟᱠᱟ ᱜᱟᱱ ᱨᱮᱱᱟᱜ ᱜᱮ ᱦᱟᱺᱰᱤ ᱫᱚᱭ ᱧᱩ ᱮᱫᱟ ᱟᱫᱚ ᱢᱤᱫ ᱴᱟᱠᱟ ᱫᱚᱭ ᱥᱟᱨᱮᱡ ᱠᱟᱛᱟᱭ ᱠᱟᱱᱟ ᱥᱮ ᱪᱮᱫ ᱜᱚᱢᱠᱮ ᱾ ᱟᱫᱚ ᱱᱤᱝᱠᱟ ᱛᱮᱫᱚ ᱱᱟᱜ ᱠᱷᱟᱱ ᱥᱚᱝᱥᱟᱨ ᱫᱚ ᱵᱟᱝ ᱪᱟᱞᱟᱜᱼᱟ ᱥᱟᱶᱛᱮ ᱚᱲᱟᱜ ᱡᱤᱭᱚᱱ ᱢᱮᱱᱟᱜᱼᱟ ᱜᱷᱟᱨᱚᱸᱡᱽ ᱢᱮᱱᱟᱜᱼᱟ ᱥᱟᱣᱛᱮ ᱜᱤᱫᱟᱹᱨ ᱯᱤᱫᱟᱹᱨ ᱢᱮᱱᱟᱜ ᱠᱚᱣᱟ ᱱᱩᱠᱩᱣᱟᱜ ᱚᱞᱚᱜ ᱯᱟᱲᱦᱟᱣ ᱤᱫᱤ ᱠᱟᱛ ᱛᱮ ᱱᱚᱝᱠᱟ ᱦᱚᱭᱛᱳ ᱵᱟᱝᱠᱚ ᱪᱤᱱᱛᱟᱹᱜ ᱠᱟᱱᱟ ᱱᱚᱜᱼᱚ ᱱᱚᱣᱟ ᱠᱚ ᱠᱷᱟᱹᱛᱤᱨ ᱜᱚᱝᱠᱮ ᱱᱚᱜᱼᱚᱭ ᱡᱟᱦᱟᱸ ᱦᱟᱺᱰᱤ ᱠᱚ᱾ ᱟᱠᱷᱨᱤᱧ ᱮᱫᱟ ᱛᱚ ᱱᱩᱭ ᱦᱚᱲ ᱫᱚ ᱱᱚᱣᱟ᱾ ᱱᱤᱥᱟᱹ ᱨᱮ ᱡᱩᱫᱤ ᱯᱟᱲᱦᱟᱣ ᱞᱮᱱᱠᱷᱟᱱ ᱫᱚ ᱟᱫᱚ ᱱᱩᱭ ᱫᱚ ᱧᱩᱭ ᱦᱩᱭᱩᱜ ᱛᱟᱭ ᱜᱮᱭᱟ ᱱᱩᱭ ᱫᱚ ᱱᱟᱜ᱾ ᱠᱟᱱ ᱟᱫᱚ ᱚᱱᱟ ᱠᱚᱫᱚ ᱵᱟᱝ ᱮ ᱜᱩᱱᱟᱹᱱᱟ ᱛᱚ ᱚᱱᱟᱛᱮ ᱴᱟᱝ ᱜᱮ ᱩᱯᱟᱹᱭ ᱫᱚ ᱠᱟᱱᱟ ᱱᱚᱣᱟ ᱦᱟᱺᱰᱤ ᱟᱹᱠᱷᱨᱤᱧ ᱜᱮ ᱱᱟᱦᱟᱜ ᱵᱚᱱᱫᱚ ᱦᱩᱭᱩᱜ ᱛᱟᱵᱚᱱᱟ ᱥᱮ ᱪᱮᱫ ᱜᱚᱝᱠᱮ᱾
ᱦᱮᱸ ᱜᱚᱝᱠᱮ ᱱᱚᱣᱟ ᱜᱚᱢᱠᱮ ᱱᱚᱣᱟ ᱮᱯ ᱫᱟᱨᱟᱭ ᱛᱮ᱾ ᱡᱟᱦᱟᱸ ᱴᱟᱭᱤᱢ ᱞᱟᱝ ᱧᱟᱢ ᱞᱮᱜᱼᱟ ᱚᱱᱟ ᱫᱚ ᱜᱚᱢᱠᱮ ᱢᱩᱪᱟᱹᱫᱚᱜ ᱥᱮᱫ ᱪᱟᱞᱟᱣ ᱮᱱᱟ ᱛᱚᱵᱮ
ᱦᱳᱭ ᱜᱚᱝᱠᱮ ᱟᱫᱚ ᱱᱮᱝᱠᱟ ᱜᱮᱞᱟᱝ ᱨ